ᱦᱮᱞᱳ
ᱦᱟᱞᱳ
ᱦᱳᱭ ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱜᱮ᱾
ᱦᱩᱸ ᱛᱟᱯᱚᱨᱮ ᱱᱟᱯᱟᱭ ᱜᱮ ᱢᱮᱱᱟᱜ ᱵᱮᱱᱟ ᱛᱚ?
ᱦᱮᱸ ᱜᱚᱝᱠᱮ ᱱᱟᱯᱟᱭ ᱵᱟᱲᱟ ᱜᱤ ᱵᱮᱥ ᱜᱤ ᱟᱵᱮᱱ ᱜᱮ ᱪᱮᱜ ᱞᱮᱠᱟ?
ᱟᱞᱤᱧ ᱦᱚᱸ ᱱᱟᱯᱟᱭ ᱜᱮ ᱮᱠᱷᱚᱱ ᱫᱚ᱾ ᱛᱟᱦᱞᱮ ᱟᱨ ᱪᱤᱜ ᱠᱚ ᱮᱠᱷᱚᱱ ᱦᱳᱭ ᱞᱟᱹᱭ ᱵᱤᱱ᱾
ᱜᱚᱝᱠᱮ ᱢᱮᱱᱫᱟᱹᱧ ᱮᱠᱷᱚᱱ ᱫᱚ ᱪᱤᱜ ᱠᱚᱢ ᱪᱮᱠᱟ ᱭᱮᱫᱟ ᱮᱠᱷᱚᱱ ᱫᱚ?
ᱮᱠᱷᱚᱱ ᱫᱚ ᱚᱲᱟᱜ ᱠᱚᱨᱮ ᱜᱮ ᱪᱟᱥ ᱵᱟᱥ ᱠᱟᱹᱢᱤ ᱠᱚ ᱦᱩᱭᱩᱜ ᱠᱟᱱᱟ ᱟᱨ ᱚᱲᱟᱜ ᱠᱚᱨᱮ ᱜᱮ‌᱾
ᱛᱚ ᱜᱚᱝᱠᱮ ᱟᱯᱮ ᱥᱮᱜ ᱫᱚ ᱫᱟᱜ ᱡᱟᱹᱲᱤ ᱠᱚᱫᱚ ᱪᱤᱜ ᱞᱮᱠᱟ ᱫᱟᱜ ᱫᱚ ᱡᱟᱹᱲᱤ ᱭᱮᱜᱟ ᱥᱮ ᱵᱟᱝ?
ᱯᱚᱨᱮ ᱫᱟᱜ ᱡᱟᱹᱲᱤ ᱫᱚ ᱦᱩᱭᱩᱜ ᱠᱟᱱᱟ ᱾ ᱟᱨ ᱱᱤᱛᱚᱜ ᱫᱚ ᱱᱤᱛᱚᱜ ᱡᱟᱹᱯᱩᱫ ᱟᱨ ᱱᱤᱛᱚᱜ ᱫᱚ ᱢᱟᱱᱮ ᱥᱤᱛᱩᱝ ᱠᱟᱫᱟᱭ ᱾ ᱡᱟᱹᱯᱩᱫ ᱴᱟᱭᱤᱯ ᱜᱮ ᱟᱱᱮ ᱡᱚᱠᱷᱚᱱ ᱛᱚᱠᱷᱚᱱᱮ ᱫᱟᱜ ᱮᱫᱟ ᱟᱨ ᱡᱚᱠᱷᱚᱱ ᱛᱚᱠᱷᱚᱱ ᱟᱹᱥᱩᱲᱮᱫᱟᱭ ᱾ ᱛᱟᱦᱞᱮ ᱟᱵᱤᱱ ᱥᱮᱫ ᱫᱚ ᱚᱠᱟᱞᱮᱠᱟ ᱟᱱᱮ ᱨᱚᱦᱚᱭ ᱠᱚ?
ᱟᱞᱮᱥᱮᱫ ᱦᱚᱸ ᱚᱱᱠᱟᱜᱮ ᱾
ᱦᱚᱸ ᱡᱟᱹᱯᱩᱫ ᱴᱟᱭᱤᱯ ᱜᱮ ᱟᱵᱚᱦᱟᱣᱟ ᱫᱚ᱾
ᱠᱟᱹᱴᱤᱡ ᱛᱷᱚᱲᱟ ᱞᱮᱴ ᱧᱚᱜ ᱠᱟᱱᱟ ᱾
ᱟᱪᱪᱷᱟ ᱾ ᱠᱮᱱᱮᱞ ᱟᱯᱮ ᱫᱚ ᱪᱮᱫ ᱠᱮᱱᱮᱞ ᱫᱟᱜ ᱛᱮᱯᱮ ᱤᱭᱟᱹᱭᱟ ᱥᱮ, ᱡᱟᱦᱟᱸ ᱢᱤᱱᱤ ᱫᱟᱜ ᱠᱚᱛᱮ ᱥᱮ ᱵᱟᱱ ᱫᱟᱜ ᱠᱚᱛᱮ?
ᱟᱞᱮ ᱫᱚ ᱧᱮᱞ ᱞᱮᱠᱷᱟᱱ ᱫᱚ ᱥᱤᱞᱢᱟ ᱫᱟᱜ ᱛᱮᱜᱮᱞᱮ ᱪᱟᱥ ᱫᱚ ᱾ ᱱᱚᱝᱠᱟ ᱠᱮᱱᱮᱞ ᱥᱮ ᱱᱚᱝᱠᱟ ᱦᱟᱱ ᱫᱟᱜ ᱠᱚᱫᱚ ᱠᱳᱱᱳ ᱵᱪᱩᱜ ᱠᱟᱫᱟ ᱟᱞᱮ ᱥᱮᱫ ᱫᱚ ᱾ ᱪ ᱟᱨ ᱛᱮ ᱚ